ᱦᱮᱞᱳ
ᱦᱳᱭ ᱫᱟ ᱟᱸᱡᱚᱢᱚᱜ ᱠᱟᱱᱟ᱾
ᱦᱮᱸ ᱟᱸᱡᱚᱢ ᱧᱟᱢᱚᱜ ᱠᱟᱱᱟ᱾
ᱦᱳᱭ ᱛᱟᱦᱞᱮ ᱟᱨ ᱢᱤᱫ ᱫᱷᱟᱣ ᱫᱚᱦᱲᱟᱛᱮ ᱡᱚᱦᱟᱨ ᱥᱟᱹᱜᱩᱱ ᱡᱚᱦᱟᱨᱼᱼ
ᱮᱠᱫᱚᱢ ᱦᱮᱸ ᱡᱚᱦᱟᱨ ᱜᱮ ᱱᱟᱯᱟᱭ ᱜᱮ ᱢᱮᱱᱟᱢᱟᱛᱚᱼᱼ
ᱦᱳᱭ ᱱᱟᱯᱟᱭ ᱜᱮ ᱢᱤᱱᱟᱹᱧ ᱟᱠᱟᱫ ᱫᱤᱧᱟ ᱟᱢᱜᱮ ᱚᱠᱟᱞᱮᱠᱟ᱾
ᱦᱮᱸ ᱤᱧᱦᱚᱹ ᱱᱤᱛ ᱫᱚ ᱱᱟᱯᱟᱭ ᱛᱮᱜᱮ ᱢᱤᱱᱟᱹᱧᱟ᱾
ᱟᱪᱪᱷᱟ ᱪᱷᱟ ᱛᱟᱦᱚᱞᱮ ᱫᱟᱫᱟ ᱢᱟᱱᱮ ᱚᱞᱚᱜ ᱯᱟᱲᱦᱟᱜ ᱫᱚ ᱟᱢᱟᱜ ᱫᱚ ᱞᱮᱛᱟᱲ ᱜᱮ ᱢᱮᱱᱟᱜ ᱟᱠᱟᱫᱟ ᱦᱭᱥᱮ ᱢᱟᱱᱮ ᱚᱞᱚᱜ ᱯᱟᱲᱦᱟᱜ ᱥᱟᱶ ᱥᱟᱶᱛᱮ ᱚᱱᱠᱟ᱾ ᱯᱩᱛᱷᱤ ᱯᱚᱛᱚᱵ ᱠᱚᱫᱚᱢ ᱚᱞ ᱵᱟᱲᱟᱣ ᱟᱠᱟᱜᱼᱟ ᱥᱮ ᱵᱟᱝ ᱛᱟᱦᱚᱞᱮᱼᱼ
ᱯᱩᱛᱷᱤ ᱯᱚᱛᱚᱵ ᱠᱚᱫᱚ ᱞᱟᱹᱭ ᱜᱟᱱᱚᱜᱼᱟ᱾ ᱠᱤᱪᱷᱩ ᱫᱩᱧ ᱚᱞ ᱵᱟᱲᱟᱭᱮᱫ ᱛᱟᱦᱮᱸᱜ ᱟᱫᱚ ᱱᱤᱛᱚᱜ ᱫᱚ ᱵᱟᱝ ᱜᱮᱼᱼ ᱚᱞ ᱠᱚᱫᱚ ᱵᱟᱝ ᱦᱩᱭ ᱟᱠᱟᱱᱟ᱾ ᱢᱮᱱᱠᱷᱟᱱ ᱜᱚᱝᱠᱮ ᱥᱟᱶ ᱦᱚᱸ ᱨᱚᱯᱚᱲ ᱵᱟᱝ ᱦᱩᱭ ᱟᱠᱟᱱᱟ ᱜᱚᱢᱠᱮ ᱛᱟᱠᱚ ᱥᱟᱶ ᱦᱚᱸ ᱢᱤᱫᱼᱼ ᱠᱟᱱ ᱛᱟᱦᱮᱸᱣᱟ ᱡᱮ ᱚᱞ ᱞᱟᱹᱜᱤᱫ ᱛᱮ ᱢᱟᱱᱮ ᱜᱚᱲᱚ ᱥᱚᱯᱚᱦᱚᱫᱼᱼ ᱵᱟᱨ ᱯᱮ ᱦᱚᱲ ᱟᱛᱮᱫ ᱱᱚᱝᱠᱟ ᱢᱤᱫᱴᱟᱱ ᱚᱞ ᱛᱯᱚᱨᱮ ᱟᱫᱚ ᱚᱱᱠᱟᱱ ᱠᱟᱹᱢᱤ ᱪᱟᱞᱟᱣ ᱠᱟᱹᱢᱤᱦᱚᱨᱟᱞᱟᱣ ᱪᱟᱞᱟᱣᱜᱮᱫᱚᱼᱼ ᱵᱚᱱᱫᱚ ᱟᱠᱟᱱᱟ ᱟᱫᱚ ᱤᱧᱦᱚᱸ ᱠᱷᱳᱡᱽ ᱠᱷᱚᱵᱚᱨ ᱠᱚᱦᱚᱸ ᱵᱟᱹᱧ ᱦᱟᱛᱟᱣ ᱟᱠᱟᱫᱟ ᱱᱚᱣᱟ ᱤᱫᱤᱠᱟᱛᱮᱼᱼ ᱟᱥᱟᱜ ᱟᱹᱧ ᱟᱜᱟᱢ ᱯᱚᱨᱮ ᱯᱚᱨᱮ ᱛᱮ ᱦᱟᱸᱜ ᱠᱷᱟᱱ ᱱᱚᱝᱠᱟᱱᱼᱼ ᱫᱟᱣ ᱠᱚᱦᱚᱸ ᱧᱟᱢ ᱞᱮᱠᱷᱟᱱ ᱟᱹᱰᱤᱜᱮ ᱱᱟᱯᱟᱭᱚᱜᱼᱟ᱾ ᱢᱤᱫᱴᱟᱝ ᱟᱹᱰᱤᱜᱮ ᱵᱷᱟᱜᱮᱜᱼᱟ᱾
ᱦᱳᱭ ᱦᱳᱭ ᱢᱟᱱᱮ ᱟᱞᱮ ᱱᱚᱰᱮ ᱞᱟᱴᱩ ᱵᱤᱫᱟᱜᱟᱲ ᱠᱟᱱ ᱛᱟᱞᱮᱭᱟ ᱛᱚ ᱱᱚᱰᱮ ᱫᱚᱼᱼ ᱜᱚᱝᱠᱮ ᱛᱟᱠᱚ ᱡᱟᱦᱟᱸᱭ ᱢᱮᱱᱟᱜ ᱟᱠᱟᱫ ᱠᱚᱣᱟ ᱩᱱᱠᱩ ᱫᱚ ᱟᱠᱚ ᱤᱥᱠᱩᱞ ᱞᱟᱹᱜᱤᱫ ᱛᱮᱼᱼ ᱵᱳᱭ ᱠᱚᱠᱚ ᱚᱞ ᱛᱟᱦᱮᱱᱟ ᱚᱱᱠᱟᱜᱮ ᱡᱟᱦᱟᱸ ᱡᱟᱦᱟᱸ ᱵᱟᱝᱞᱟ ᱵᱳᱭ ᱠᱚ ᱢᱮᱱᱟᱜ ᱟᱠᱟᱫ ᱚᱱᱟ ᱠᱚᱜᱮᱼᱼ ᱴᱟᱭᱴ ᱵᱳᱭ ᱠᱚ ᱛᱮᱭᱟᱨ ᱛᱟᱦᱮᱱᱟ ᱥᱟᱱᱛᱟᱲᱤ ᱵᱳᱭ ᱞᱟᱹᱜᱤᱫ ᱢᱟᱱᱮᱼᱼ
ᱮᱠᱫᱚᱢ
ᱟᱫᱚ ᱟᱞᱮ ᱦᱚᱸᱠᱚ ᱢᱮᱛᱟᱞᱮ ᱛᱟᱦᱮᱱ ᱜᱮᱭᱟ ᱡᱟ ᱩᱰᱟᱹ ᱰᱟᱦᱞ ᱠᱟ ᱠᱟᱛᱮ ᱫᱟᱲᱮᱭᱟᱜᱼᱟ᱾ ᱟᱞᱮ ᱞᱮ ᱡ ᱵᱷᱩᱞ ᱜᱷᱟᱹᱲᱤᱡ ᱡᱩᱫᱤ ᱦᱩᱭᱩᱜ ᱠᱟᱱ ᱠᱷᱟᱡ ᱫᱚᱼᱼ ᱟᱫᱚ ᱤᱧᱦᱚᱸ ᱚᱞ ᱠᱟᱛᱮ ᱨᱤᱠᱟᱹᱧ ᱨᱤᱠᱟᱹᱣ ᱟᱠᱟᱫ ᱜᱮᱭᱟ ᱟᱫᱚ ᱚᱱᱠᱟ ᱞᱮᱠᱟ ᱫᱚ ᱵᱟᱹᱧ ᱩᱫᱩᱜ ᱥᱚᱫᱚᱨ ᱟᱠᱟᱫᱟ ᱦᱟᱸᱜᱼᱼ ᱦᱮᱸ ᱨᱤᱠᱟᱹ ᱫᱚ ᱢᱮᱱᱟᱜ ᱟᱠᱟᱫᱟ ᱤᱧ ᱦᱚᱸ ᱝᱠᱟ ᱚᱞ ᱵᱤᱞ ᱠᱚ ᱨᱮᱱᱟᱜ ᱫᱚᱼᱼ
ᱟᱹᱰᱤ ᱱᱟᱯᱟᱭ ᱠᱟᱛᱷᱟ ᱛᱟᱦᱚᱞᱮ ᱤᱧᱦᱚᱸ ᱱᱚᱣᱟ ᱦᱚᱧ ᱢᱮᱛᱟᱢᱟᱼᱼ ᱡᱩᱫᱤ ᱱᱚᱝᱠᱟᱱ ᱫᱟᱣ ᱠᱚᱢ ᱧᱟᱢ ᱠᱷᱟᱱ ᱥᱮ ᱡᱟᱦᱟᱸᱟᱸᱭ ᱠᱚᱵ ᱢᱮᱛᱟᱜ ᱠᱷᱟᱱᱼᱼ ᱚᱞ ᱞᱟᱹᱜᱤᱫ ᱫᱚ ᱥᱩᱨᱚᱜ ᱛᱟᱵᱚᱱ ᱢᱮ ᱥᱟᱹᱨᱤᱜᱮ ᱯᱩᱛᱷᱤ ᱨᱮᱱᱟᱜ ᱟᱱᱟᱴ ᱫᱚ ᱟᱹᱰᱤᱜ ᱢᱮᱱᱟᱜ ᱛᱟᱵᱚᱱᱟ᱾ ᱤᱧ ᱡᱚᱠᱷᱚᱱ ᱱᱟᱭᱤᱱ ᱴᱮᱱ ᱨᱮᱤᱧ ᱚᱞᱚᱜ ᱠᱟᱱ ᱛᱟᱦᱮᱸᱫᱼᱼ ᱩᱱ ᱚᱠᱛᱚ ᱠᱤᱪᱷᱩ ᱵᱳᱭ ᱠᱚᱧ ᱴᱟᱱᱥᱞᱮᱴ ᱞᱮᱫᱟ᱾ ᱟᱫᱚ ᱴᱟᱱᱥᱮᱴ ᱴᱟᱱᱥᱮᱴ ᱛᱮ ᱟᱭᱢᱟ ᱜᱟᱱ ᱟᱱᱟᱴ ᱠᱷᱟᱹᱛᱤᱨ ᱟᱫᱚ ᱱᱚᱣᱟ ᱴᱨᱟᱱᱥᱞᱮᱴ ᱠᱚᱦᱚᱸ ᱵᱚᱱᱫᱚ ᱦᱩᱭ ᱞᱮᱱᱟ᱾ ᱡᱮ ᱟᱫᱚ ᱱᱤᱛᱚᱜ ᱦᱚᱸ ᱢᱤᱫᱴᱟᱝ ᱡᱫᱤ ᱥᱩᱡᱳᱜ ᱧᱟᱢᱚᱜ ᱠᱷᱟᱱ ᱟᱨᱦᱚᱸ ᱞᱟᱹᱭ ᱫᱚᱠᱚ ᱞᱟᱹᱭ ᱵᱟᱲᱟᱭ ᱛᱟᱦᱮᱸᱱᱟ ᱠᱷᱟᱱ ᱟᱫᱚ ᱚᱠᱛᱚ ᱜᱮ ᱞᱟᱹᱭ ᱦᱟᱜ ᱪᱮᱫ ᱪᱤᱠᱟᱹᱜᱼᱟ ᱟᱜᱟᱢ ᱫᱟᱨᱟᱢ ᱡᱩᱫᱤ ᱫᱟᱣ ᱠᱚ ᱧᱟᱢᱚᱜ ᱠᱷᱟᱱ ᱦᱟᱛᱟᱣ ᱫᱚ ᱦᱩᱭᱩᱜ ᱜᱮᱭᱟ᱾
ᱦᱳᱭ ᱦᱳᱭ, ᱟᱫᱚ ᱮᱠᱷᱟᱱ ᱫᱚ ᱟᱨ ᱟᱨᱦᱚᱸ ᱵᱟᱹᱲᱠᱤ ᱥᱚᱞᱦᱮ ᱟᱠᱟᱱᱟᱦ ᱱᱚᱜ ᱮ ᱟᱭ ᱦᱮᱡ ᱮᱠᱷᱚᱱ ᱫᱚ ᱢᱟᱱᱮ ᱱᱤᱡᱮᱛᱮ ᱚᱞ ᱵᱟᱝ ᱦᱩᱭᱩᱜ ᱠᱟᱱ ᱨᱮᱦᱚᱸ ᱢᱟᱱᱮ ᱚᱱᱠᱟ ᱤᱭᱟᱭ ᱨᱮ ᱵᱟᱠᱚ ᱠᱤ ᱠᱤ ᱞᱮᱠᱟᱱᱡ ᱜᱮ ᱥᱚᱸᱜᱮ ᱛᱮ ᱛᱮᱞᱟᱭ ᱮᱢᱟ ᱦᱟᱸᱜ᱾ ᱡᱟᱦᱟᱸ ᱪᱮᱫ ᱤᱫᱤ ᱠᱟᱛᱮᱫ ᱜᱮᱢ ᱨᱚᱯᱚᱲᱟ ᱥᱮ? ᱟᱫᱚ ᱚᱱᱟ ᱚᱱᱟ ᱤᱫᱤ ᱠᱟᱛᱮ ᱞᱟᱹᱭ ᱞᱮᱠᱷᱟᱡ ᱜᱮ ᱦᱤᱡᱩᱜᱼᱟ, ᱦᱟᱸᱜ ᱾ ᱟᱫᱚ ᱚᱱᱠᱟ ᱠᱟᱛᱮᱜ ᱜᱮ ᱢᱤᱫᱴᱟᱝ ᱤᱧ ᱨᱮᱱ ᱜᱟᱛᱮ ᱜᱮ ᱥᱮ ᱵᱮᱪ ᱨᱮᱱ ᱜᱮ ᱢᱤᱫᱴᱟᱝ ᱚᱱᱠᱟ ᱯᱩᱛᱷᱤ ᱠᱚ ᱢᱟᱱᱮ ᱚᱱᱟ ᱮ ᱟᱭ ᱫᱟᱨᱟᱭ ᱛᱮᱜᱮ ᱜᱚᱲᱚ ᱥᱚᱯ ᱦᱟᱛᱟᱣ ᱠᱟᱛᱮᱫ ᱜᱮ ᱚᱞ ᱟᱠᱟᱫᱼᱟ᱾ ᱚᱱᱠᱟ ᱜᱮ ᱟᱹᱠᱷᱨᱤᱧ ᱵᱟᱲᱟᱭ ᱮᱫᱟ᱾ ᱚᱱᱮ ᱤᱥᱠᱩᱞ ᱯᱤᱪᱷᱤ ᱜᱮ ᱟᱫᱚ ᱠᱚ ᱦᱟᱛᱟᱣ ᱫᱚᱠᱚ ᱦᱟᱛᱟᱣᱮᱫ ᱜᱮᱭᱟ ᱦᱟᱸᱜ᱾
ᱱᱚᱣᱟ ᱫᱚ ᱟᱹᱰᱤ ᱱᱟᱯᱟᱭ ᱢᱤᱫᱴᱟᱝ ᱠᱟᱹᱢᱤ ᱦᱚᱨᱟ ᱛᱚ᱾
ᱦᱳᱭ, ᱦᱳᱭ᱾ ᱟᱨ ᱚᱱᱟ ᱥᱟᱶᱛᱮ ᱱᱚᱜᱼᱚᱭ ᱱᱤᱛᱚᱜ ᱡᱮ ᱞᱟᱦᱟ ᱛᱮ ᱡᱮᱢᱚᱱ ᱩᱱᱠᱩ ᱵᱟᱝᱞᱟ ᱢᱤᱰᱤᱭᱟᱢ ᱠᱚᱣᱟᱜ ᱦᱚᱸ ᱡᱮ ᱚᱞ ᱵᱳᱭ ᱠᱚᱫᱚ ᱵᱟᱝ ᱛᱟᱦᱮᱸ ᱠᱟᱱᱟ᱾ ᱚᱱᱠᱟ ᱠᱟᱛᱮᱜ ᱜᱮ ᱡᱟᱦᱟᱸ ᱞᱮᱠᱟ ᱠᱟᱛᱮᱜ ᱠᱚ ᱚᱞ ᱟᱠᱟᱫᱟ ᱱᱤᱛ ᱫᱚ ᱡᱚᱛᱚ ᱜᱮ ᱯᱥᱟᱞ ᱟᱠ ᱛᱟᱠᱚᱣᱟ ᱚᱞ ᱵᱮᱞ ᱠᱚᱨᱮ ᱡᱚᱛᱚ ᱥᱮᱫ ᱛᱮᱠᱚ ᱩᱛᱱᱟᱹᱣ ᱠᱟᱱᱟ ᱟᱫᱚ ᱟᱵᱚ ᱜᱮ ᱱᱤᱛᱚᱜ ᱛᱟᱭᱚᱢ ᱨᱮ ᱢᱮᱱᱟᱜ ᱠᱟᱜ ᱵᱚᱱᱟ ᱱᱤᱛ ᱡᱩᱫᱤ ᱟᱵᱚ ᱵᱚᱱ ᱠᱩᱨᱩᱢᱩᱴᱩᱭ ᱠᱷᱟᱱᱡ ᱫᱚ ᱮᱞ ᱱᱤᱦᱟᱹᱛᱤ ᱱᱚᱣᱟ ᱦᱩᱭᱩᱜ ᱛᱟᱵᱚᱱᱟ᱾ ᱦᱮᱸ ᱢᱟᱱᱮ ᱟᱵᱚ ᱜᱮ ᱡᱩᱫᱤ ᱟᱵᱚᱱ ᱞᱟᱦᱟᱜᱼᱟ᱾ ᱦᱳᱭ ᱟᱵᱚ ᱜᱮ ᱡᱩᱫᱤ ᱵᱟᱵᱚᱱ ᱞᱟᱦᱟᱜᱼᱟ, ᱛᱟᱦᱚᱞᱮ ᱠᱷᱟᱱ ᱫᱚ ᱟᱜᱟᱢ ᱨᱮᱱ ᱡᱟᱦᱟᱸᱭ ᱠᱚ ᱦᱟᱯᱮᱱ ᱫᱤᱱ ᱨᱮᱠᱚ ᱚᱞᱚᱜ ᱯᱟᱲᱦᱟᱜᱼᱟ᱾ ᱩᱱᱠᱩ ᱦᱚᱸ ᱚᱱᱠᱟ ᱜᱮ ᱮᱴᱠᱮ-ᱴᱚᱬᱮ ᱦᱩᱭᱩᱜ ᱛᱟᱠᱚᱣᱟ᱾ ᱟᱫᱚ ᱡᱟᱦᱟᱸ ᱛᱤᱱᱟᱹᱜ ᱟᱵᱚᱵᱚᱱ ᱱᱤᱛᱚᱜ ᱵᱚᱱ ᱮᱴᱠᱮᱴᱚᱬᱮ ᱵᱚᱱ ᱟᱹᱭᱠᱟᱹᱣᱮᱫᱼᱟ᱾ ᱟᱵᱚ ᱜᱮᱵᱚᱱ ᱥᱚᱞᱦᱮ ᱞᱮᱠᱷᱟᱡ ᱫᱚ ᱟᱨ ᱱᱟᱯᱟᱭ ᱠᱚᱜᱼᱟ᱾
ᱦᱮᱸ ᱨᱤᱠᱟᱹ ᱫᱚ ᱛᱟᱦᱮᱱ ᱛᱟᱵᱚᱱ ᱜᱮᱭᱟ᱾ ᱥᱟᱱᱟᱢ ᱦᱚᱲᱟᱜ ᱜᱮ ᱡᱮ ᱱᱚᱝᱠᱟᱱᱟᱜ ᱠᱟᱹᱢᱤ ᱦᱚᱨᱟ ᱵᱚᱱ ᱜᱚᱜ ᱫᱟᱨᱟᱢ ᱢᱟ ᱥᱟᱱᱟᱢ ᱠᱚᱜᱮ
ᱦᱳᱭ ᱟᱫᱚ ᱫᱟᱫᱟ ᱟᱢ ᱫᱚ ᱤᱧ ᱠᱷᱟᱱ ᱫᱚᱢ ᱢᱟᱨᱟᱝ ᱜᱮᱭᱟ ᱥᱮ ᱟᱫᱚ ᱠᱟᱛᱷᱟ ᱦᱳᱭ, ᱤᱧ ᱫᱚ ᱦᱟᱜ ᱩᱱᱟᱹᱜ ᱫᱚ ᱵᱟᱹᱧ ᱡᱩᱛ ᱫᱟᱲᱮᱜᱼᱟ᱾ ᱦᱳᱭ᱾
ᱟᱪᱪᱷᱟ ᱤᱧ ᱜᱮᱞᱟᱝ ᱠᱤᱪᱷᱩ ᱥᱟᱛᱟᱢ ᱤᱧ ᱫᱚᱦᱚᱭ ᱞᱮᱜᱮ᱾ ᱫᱤ ᱦᱟᱸᱜ ᱠᱟᱱ ᱱᱚᱣᱟ ᱵᱟᱨᱮᱛᱮ ᱡᱩᱫᱤᱢ ᱢᱚᱱᱮ ᱠᱷᱟᱱᱮ ᱡᱮ ᱵᱟᱝ ᱞᱟᱹᱭ ᱫᱟᱲᱮᱭᱟᱜᱼ ᱟ᱾ ᱟᱧ ᱛᱟᱦᱞᱮ ᱱᱟᱜ ᱠᱷᱟᱱ ᱞᱟᱹᱭ ᱛᱟᱵᱚᱱ ᱢᱮ? ᱱᱚᱣᱟ ᱱᱤᱛᱳᱜ ᱱᱤᱛᱳᱜ ᱫᱚ ᱦᱟᱜ ᱤᱧᱫᱩᱧ ᱞᱟᱹᱭᱟ ᱢᱤᱫᱴᱟᱝ ᱱᱟᱯᱟᱭ ᱥᱟᱛᱟᱢ ᱞᱮᱠᱟ ᱛᱮᱫᱚ ᱱᱚᱣᱟ ᱴᱮᱠᱱᱳᱞᱚᱡᱤ ᱤᱫᱤ ᱠᱟᱛᱮᱜ ᱱᱚᱣᱟ᱾ ᱟᱢᱟᱜ ᱚᱠᱟ ᱚᱠᱟᱞᱮᱠᱟ ᱡᱤᱭᱚᱱ ᱨᱮ ᱱᱚᱣᱟ ᱨᱮᱱᱟᱜ ᱚᱵᱷᱟᱹᱵᱮ ᱢᱮᱱᱟᱜᱼᱟ ᱥᱮ ᱚᱠᱟᱮ ᱞᱮᱠᱟ ᱵᱷᱟᱵᱛᱮ ᱟᱢᱟᱜ ᱱᱚᱣᱟ ᱡᱤᱭᱚᱱ ᱨᱮ ᱱᱟᱯᱟᱭ ᱧᱚᱜ ᱢᱤᱫᱴᱟᱝ ᱰᱟᱦᱟᱨᱮ ᱫᱚᱦᱚ ᱟᱠᱟᱫᱟᱭ ᱱᱚᱣᱟ ᱠᱚ ᱤᱫᱤ ᱠᱟᱛᱮ ᱜᱮ ᱱᱟᱥᱮᱱᱟᱜ ᱞᱟᱹᱭ ᱛᱟᱵᱚᱱ ᱢᱮ᱾
ᱦᱳᱭ ᱱᱚᱣᱟ ᱴᱮᱠᱱᱚᱞᱚᱡᱤ ᱟᱨᱦᱚᱸ ᱵᱟᱹᱲᱛᱤ ᱥᱚᱞᱮ ᱦᱩᱭ ᱟᱠᱟᱱ ᱥᱚᱵᱽ ᱠᱤᱪᱷᱩ ᱦᱮᱸ ᱢᱟᱱᱮ ᱚᱞᱚᱜ ᱯᱟᱲᱦᱟᱜ ᱫᱤᱠᱫᱤᱭᱮ ᱛᱚ ᱟᱨᱦᱚᱸ ᱵᱟᱹᱲᱛᱤ ᱜᱮ ᱥᱚᱞᱦᱮ ᱦᱩᱭ ᱟᱠᱟᱱᱟ᱾ ᱡᱮᱞᱮᱠᱟ ᱱᱚᱜᱼᱚᱭ ᱧᱮᱞᱚᱜ ᱠᱟᱱᱟ ᱱᱤᱛᱚᱜ ᱡᱩᱫᱤᱼᱼ ᱟᱵᱚ ᱟᱵᱩᱣᱟᱜ ᱪᱤᱠᱤᱛᱮ ᱡᱚᱫᱤ ᱠᱚᱥᱪᱮᱱ ᱵᱩᱱ ᱠᱩᱞᱤᱭᱮᱭᱟ᱾ ᱴᱮᱠᱱᱳᱞᱚᱡᱤ ᱱᱚᱣᱟ ᱤᱫᱤ ᱠᱟᱛᱮ᱾ ᱢᱳᱵᱟᱭᱤᱞ ᱨᱮ ᱠᱤᱵᱟ ᱜᱩᱜᱩᱞ ᱠᱚᱨᱮ ᱵᱚᱱ ᱠᱩᱞᱮ ᱛᱟᱦᱚᱞᱮ ᱚᱱᱠᱟ ᱞᱮᱠᱟᱜᱮ ᱟᱵᱚ ᱦᱚᱸᱼᱼ ᱫᱟᱸᱥᱟᱨ ᱢᱟᱱᱮ ᱡᱮᱞᱮᱠᱟ ᱠᱚ ᱠᱟᱹᱢᱤᱭᱮᱫ ᱛᱟᱵᱚᱱᱟ ᱞᱟᱦᱟᱥᱮᱫ ᱴᱮᱠᱱᱳᱞᱚᱡᱤ ᱤᱫᱤ ᱠᱟᱛᱮᱜᱼᱼ ᱚᱞᱪᱤᱠᱤ ᱮᱯᱥ ᱮᱯᱥ ᱠᱚ ᱵᱟᱹᱭᱥᱟᱹᱣ ᱠᱟᱫᱟ᱾ ᱚᱱᱟ ᱥᱟᱶ ᱥᱟᱶ ᱛᱮᱦᱚᱸ ᱮᱠᱷᱚᱱ ᱫᱚ᱾ ᱡᱟᱦᱟᱸ ᱛᱤᱱᱟᱹᱜ ᱤᱧ ᱧᱮᱞ ᱤᱫᱤᱭᱮᱫᱼᱟ ᱢᱟᱱᱮ ᱤᱧᱟᱹᱜ ᱡᱤᱭᱚᱱ ᱨᱮ ᱪᱤᱱᱦᱟᱹᱣ ᱵᱚᱞᱛᱮ ᱱᱚᱝᱠᱟ ᱴᱮᱠᱱᱳᱞᱚᱡᱤ ᱢᱮᱱᱟᱜ ᱠᱟᱜ-ᱟ ᱠᱟᱜᱼᱟ᱾ ᱱᱚᱜᱼᱚᱭ ᱡᱮ᱾ ᱱᱚᱜᱼᱚᱭ ᱡᱮ ᱫᱤᱱᱟᱹᱢ ᱫᱤᱱ ᱡᱤᱭᱚᱱ ᱨᱮ ᱡᱟᱦᱟᱸ ᱟᱵᱚ ᱢᱳᱵᱟᱭᱤᱞ ᱵᱚᱱ ᱪᱟᱹᱞᱩᱭᱮᱫᱼᱟ᱾ ᱥᱮ ᱡᱟᱦᱟᱸ ᱴᱮᱠᱱᱳᱞᱚᱡᱤ ᱵᱚᱱ ᱪᱟᱹᱞᱩᱭᱮᱫᱼᱟ ᱱᱚᱣᱟ ᱫᱚ ᱢᱤᱫᱴᱟᱝ ᱟᱹᱰᱤ ᱢᱟᱦᱮᱤᱭᱟᱱᱟᱜ ᱥᱮᱼᱼ ᱱᱚᱝᱠᱟᱱᱟᱜ ᱠᱟᱱ ᱜᱮᱭᱟ ᱟᱨ ᱡᱩᱫᱤ ᱱᱚᱣᱟ ᱟᱵᱚ ᱵᱟᱹᱲᱤᱡ ᱥᱮᱫ ᱛᱮᱵᱚᱱ ᱵᱮᱵᱚᱦᱟᱨ ᱠᱷᱟᱡ ᱫᱚ ᱟᱨᱦᱚᱸᱼᱼ ᱵᱟᱹᱲᱤᱡᱚᱜ ᱛᱟᱵᱚᱱᱟ ᱚᱱᱟᱛᱮ ᱚᱱᱟᱛᱤᱧ ᱞᱟᱹᱭᱟ ᱱᱤᱛᱚᱜ ᱫᱚ ᱚᱞᱚᱜ ᱡᱤᱭᱚᱱ ᱠᱟᱱᱟ ᱚᱞᱚᱜ ᱡᱤᱭᱚᱱ ᱞᱮᱠᱟᱛᱮᱼᱼ ᱵᱚᱱ ᱵᱮᱣᱦᱟᱨ ᱢᱟ᱾ ᱦᱳᱭ ᱟᱫᱚ ᱤᱧᱫᱚ ᱦᱟᱸᱜ ᱱᱚᱝᱠᱟ ᱞᱮᱠᱟ ᱫᱚ ᱵᱟᱹᱧ ᱟᱢᱜᱮ ᱱᱟᱥᱮᱱᱟᱜ ᱯᱟᱥᱱᱟᱣ ᱥᱟᱦᱤᱡ ᱮᱢ ᱞᱟᱹᱭ ᱞᱮᱠᱷᱟᱱᱼᱼ ᱠᱷᱟᱡ ᱜᱮ ᱱᱟᱯᱟᱭ ᱠᱚᱜᱼᱟ᱾
ᱵᱟᱝ ᱮᱠᱫᱚᱢ ᱥᱟᱹᱨᱤ ᱠᱟᱛᱷᱟ ᱠᱟᱱ ᱜᱮᱭᱟ ᱱᱚᱣᱟ ᱫᱚ᱾ ᱡᱟᱦᱟᱸ ᱠᱚᱢ ᱞᱟᱹᱭ ᱤᱫᱤ ᱠᱮᱫᱟ ᱟ ᱟᱭᱢᱟᱼᱼ ᱯᱟᱹᱴᱷᱩᱣᱟᱹ ᱠᱚᱵᱚᱱ ᱧᱮᱞᱮᱫ ᱠᱚᱣᱟ ᱢᱟᱦᱟᱸ ᱫᱚ ᱱᱚᱣᱟᱼᱼ ᱫᱚ ᱢᱤᱫᱴᱟᱝ ᱵᱟᱹᱲᱤᱡ ᱵᱷᱟᱵᱽ ᱛᱮᱠᱚ ᱧᱮᱞ ᱮᱫᱟ᱾ ᱟᱵᱚ ᱡᱮᱢᱚᱱ ᱡᱮᱢᱚᱱ ᱧᱮᱞ ᱮᱫᱟ ᱥᱮ ᱟᱨᱦᱚᱸᱼᱼ ᱠᱤᱪᱷᱩ ᱚᱞᱚᱜ ᱟᱱ ᱯᱟᱹᱴᱷᱩᱣᱟᱹ ᱠᱚᱫᱚ ᱠᱚ ᱧᱮᱞ ᱫᱟ ᱱᱚᱣᱟ ᱫᱚ ᱟᱠᱚᱣᱟᱜ ᱡᱤᱭᱚᱱ ᱨᱮ ᱚᱠᱟᱞᱮᱠᱼᱼ ᱞᱮᱠᱟᱛᱮ ᱞᱟᱦᱟᱱᱛᱤ ᱞᱟᱦᱟᱨᱮ ᱥᱟᱵ ᱤᱫᱤᱭᱟᱭ ᱚᱱᱟ ᱞᱮᱠᱟᱛᱮ ᱱᱚᱣᱟᱼᱼ ᱠᱚ ᱵᱮᱵᱷᱟᱨ ᱮᱫᱟ ᱢᱮᱱᱠᱷᱟᱱ ᱟᱭᱢᱟᱼᱼ ᱢᱮᱱᱟᱜ ᱠᱚᱣᱟ ᱜᱤᱫᱽᱨᱟᱹ ᱠᱚᱫᱚ ᱡᱟᱦᱟᱸᱭ ᱠᱚᱫᱚ ᱩᱱᱠᱩ ᱫᱚᱼᱼ ᱱᱚᱣᱟ ᱫᱚ ᱢᱤᱫᱴᱟᱝ ᱨᱟᱹᱥᱠᱟᱹᱣᱟᱱ ᱢᱚᱱᱮ ᱛᱮᱠᱚ ᱧᱮᱞᱫᱟ᱾ ᱡᱮᱢᱚᱱ ᱥᱟᱨᱟ ᱜᱷᱟᱹᱲᱤᱡ ᱠᱚ ᱜᱷᱤᱢ ᱠᱚ ᱠᱷᱮᱞ ᱠᱟᱱᱟ᱾ ᱟᱵᱟᱨ ᱚᱠᱚᱭ ᱠᱚᱫᱚ ᱥᱟᱨᱟ ᱜᱷᱟᱹᱲᱤᱡ ᱤᱱᱥᱴᱟᱜᱨᱟᱢ ᱥᱮ ᱨᱤᱞᱥ ᱠᱚ ᱧᱮᱞ ᱮᱫᱟ᱾ ᱱᱚᱝᱠᱟ ᱠᱟᱛ ᱛᱮ ᱟᱠᱚᱣᱟᱜ ᱫᱟᱢᱟᱱ ᱚᱠᱛᱚ ᱠᱚ ᱵᱟᱹᱲᱤᱡᱮᱫ ᱛᱟᱠᱚᱣᱟ᱾ ᱢᱮᱱᱠᱷᱟᱱ ᱱᱚᱣᱟ ᱫᱚ ᱟᱵᱚᱣᱟᱜᱼᱼ ᱱᱚᱣᱟᱜᱮ ᱞᱟᱹᱜ ᱫᱚᱨᱠᱟᱨ ᱠᱟᱱ ᱛᱟᱵᱚᱱᱟ ᱡᱟᱛᱮᱼᱼ ᱱᱚᱣᱟ ᱡᱟᱦᱟᱸ ᱱᱤᱛᱚᱜ ᱫᱟᱢᱟᱱ ᱚᱠᱛᱚ ᱵᱚᱱ ᱧᱟᱢ ᱟᱠᱟᱫᱟ ᱥᱟᱱᱟᱢ ᱦᱚᱲ ᱠᱚᱜᱮᱼᱼ ᱱᱤᱛᱚᱜ ᱫᱚ ᱚᱠᱟᱮᱠᱟ ᱵᱷᱟᱵ ᱛᱮᱵᱚᱱ ᱱᱚᱣᱟ ᱫᱟᱢᱟᱱ ᱚᱠ ᱟᱵᱚᱣᱟᱜ ᱞᱟᱦᱟᱱᱛᱤ ᱨᱮᱱᱟᱜ ᱰᱟᱦᱟᱨ ᱥᱮᱫ ᱵᱚᱱ ᱞᱟᱦᱟ ᱤᱫᱤᱜ-ᱟ ᱱᱚᱣᱟ ᱫᱚ ᱨᱤᱠᱳᱭ ᱞᱮᱠᱷᱟᱱ ᱱᱚᱣᱟᱜᱮ ᱨᱤᱠᱟᱹᱭ ᱞᱮᱠᱷᱟᱱ ᱟᱹᱰᱤ ᱜᱮ ᱱᱟᱯᱟᱭᱚᱜᱼᱟ ᱚᱱᱟ ᱥᱟᱶᱛᱮ ᱱᱚᱣᱟ ᱦᱚᱸ ᱞᱟᱹᱭ ᱥᱟᱱᱟᱧᱟ ᱟᱵᱚᱨᱮᱱ ᱡᱟᱦᱟᱸᱭ ᱜᱟᱨ ᱡᱮᱱ ᱠᱚ ᱢᱮᱱᱟᱜ ᱠᱚᱣᱟ ᱩᱱᱠᱩᱣᱟᱜ ᱦᱚᱸ ᱟᱭᱢᱟ ᱜᱟᱱ ᱜᱮ ᱱᱚᱣᱟ ᱮᱱᱮᱢ ᱫᱚ ᱢᱮᱱᱟᱜ ᱛᱟᱠᱚᱣᱟ᱾ ᱡᱟᱛᱮ ᱢᱤᱫᱤᱴᱤᱱ ᱯᱟᱹᱴᱷᱣᱟᱹᱼᱼ ᱚᱠᱟᱞᱮᱠᱟ ᱵᱷᱟᱵᱛᱮ ᱞᱟᱯᱷᱟᱝ ᱰᱟᱦᱟᱨ ᱥᱮᱫ ᱞᱟᱦᱟ ᱤᱫᱤ ᱟᱭᱼᱼ ᱱᱚᱣᱟ ᱫᱚ ᱟᱵᱚᱨᱮᱱ ᱜᱟᱨᱡᱮᱱ ᱠᱚᱜᱮ ᱠᱚ ᱫᱟᱲᱮᱭᱟᱜᱼᱟ ᱞᱮᱭ ᱵᱷᱟᱹᱜᱮ ᱴᱷᱤᱠ᱾ ᱱᱤᱭᱟᱹ ᱯᱟᱹᱴᱷᱣᱟᱹ ᱢᱤᱫᱴᱟᱝ᱾ ᱱᱟᱯᱟᱭ ᱧᱚᱜ ᱡᱟᱭᱜᱟᱨᱮ ᱫᱚᱦᱚ ᱠᱟᱛᱮᱫ ᱩᱛᱱᱟᱹᱣ ᱨᱮᱱᱟᱜ ᱢᱮᱱᱠᱷᱟᱱ ᱱᱤᱛᱳᱜ ᱫᱚ ᱧᱮᱞᱚᱜ ᱠᱟᱱᱟ ᱟᱵᱚᱨᱮᱱ ᱡᱟᱦᱟᱸᱭ ᱟᱭᱳᱵᱟᱵᱟ ᱠᱚᱦᱚᱸ ᱥᱮ ᱡᱟᱦᱟᱸᱭ ᱯᱟᱹᱴᱷᱩᱣᱟᱹ ᱠᱚᱦᱚᱸ ᱨᱮᱱ ᱜᱟᱨᱡᱮᱱ ᱠᱚᱦᱚᱸ ᱩᱱᱠᱩ ᱫᱚ ᱟᱠᱚ ᱢᱚᱛᱚ ᱟᱠᱚ ᱢᱚᱛᱚ ᱞᱮᱠᱟ ᱜᱮᱠᱚ ᱠᱟᱹᱢᱤ ᱠᱮᱫᱟ ᱟᱠᱚ ᱞᱟᱦᱟ ᱥᱮᱫ ᱫᱚᱠᱚ ᱞᱟᱦᱟ ᱤᱫᱤᱜ ᱠᱟᱱᱟ ᱢᱮᱱᱠᱷᱟᱱ ᱡᱚᱢ ᱧᱩ ᱠᱟᱹᱢᱤ ᱠᱟᱹᱥᱱᱤ ᱠᱚ ᱠᱚᱨᱟᱣ ᱤᱫᱤᱭᱮᱫᱟ ᱚᱱᱟ ᱠᱷᱟᱹᱛᱤᱨ ᱯᱟᱹᱴᱷᱩᱣᱟᱹ ᱠᱚᱣᱟᱜ ᱡᱤᱭᱚᱱ ᱨᱮᱦᱚᱸ ᱟᱭᱢᱟ ᱜᱟᱱ ᱟᱱᱟᱴ ᱫᱚ ᱟᱹᱰᱤ ᱜᱮ ᱤᱧ ᱟᱢᱴᱷᱮᱱ ᱱᱚᱣᱟ ᱵᱟᱲᱟᱭ ᱥᱟᱱᱟᱧᱟ ᱡᱮ ᱟᱢᱦᱚᱸ ᱠᱤᱱᱛᱩ ᱱᱚᱝᱠᱟᱱᱟᱜ ᱧᱮᱞ ᱟᱠᱟᱫᱟᱢ ᱡᱟᱦᱟᱸ ᱠᱚᱫᱚ ᱜᱟᱨᱡᱮᱱ ᱠᱚ ᱠᱷᱟᱹᱛᱤᱨ ᱯᱟᱹᱴᱷᱩᱣᱟᱹ ᱠᱚᱣᱟᱜ ᱚᱞᱚᱜ ᱯᱟᱲᱦᱟᱣ ᱨᱮ ᱟᱭᱢᱟ ᱜᱟᱱ ᱟᱱᱟᱴ ᱧᱮᱞ ᱧᱟᱢᱚᱜ ᱠᱟᱱ
ᱱᱚᱣᱟ ᱯᱩᱥᱴᱟᱹ ᱥᱟᱦᱤᱡ ᱵᱟᱝ ᱟᱸᱡᱚᱢᱚᱜ
ᱦᱮᱸ ᱪᱮᱫ ᱮᱢ ᱞᱟᱹᱭ ᱠᱮᱫᱟ?
ᱯᱩᱥᱴᱟᱹᱣ ᱥᱟᱸᱦᱤᱡ ᱵᱟᱝ ᱟᱸᱡᱚᱢ ᱞᱮᱱ ᱫᱚ ᱟᱨ ᱢᱤᱫ ᱫᱷᱟᱣ ᱞᱟᱹᱭ ᱞᱮᱢ
ᱤᱧ ᱫᱚ ᱱᱚᱣᱟᱧ ᱞᱟᱹᱭᱫᱟ ᱡᱮ ᱟᱢᱴᱷᱮᱱ ᱱᱚᱝᱠᱟᱱ ᱧᱮᱞ ᱟᱠᱟᱫᱟᱢ ᱡᱟᱦᱟᱸ ᱫᱚ ᱜᱟᱨᱡᱮᱱ ᱠᱚ ᱠᱷᱟᱹᱛᱤᱨ ᱜᱟᱨᱡᱮᱱ ᱠᱚᱣᱟᱜ ᱫᱳᱥ ᱠᱷᱟᱹᱛᱤᱨ ᱯᱟᱹᱴᱷᱩᱣᱟᱹ ᱠᱚᱣᱟᱜ ᱚᱞᱚᱜ ᱯᱟᱲᱦᱟᱣ ᱨᱮ ᱟᱱᱟᱴ ᱧᱮᱞ ᱧᱟᱢᱚᱜ ᱠᱟᱱ ᱛᱟᱠᱚᱣᱟ।
ᱦᱳᱭ ᱦᱳᱭ ᱤᱧ ᱡᱟᱦᱟ ᱞᱮᱠᱟᱧ ᱵᱟᱰᱟᱭᱟ ᱡᱮ ᱱᱚᱜᱼᱚᱭ ᱴᱮᱠᱱᱳᱞᱚᱡᱤᱥ ᱥᱮ ᱢᱳᱵᱟᱭᱤᱞ ᱟᱵᱚᱣᱟᱜ ᱛᱤᱨᱮ ᱦᱮᱡ ᱠᱟᱛᱮᱫ ᱚᱲᱟᱜ ᱨᱮᱱ ᱜᱚᱼᱵᱟᱵᱟ ᱡᱟᱦᱟᱸᱭ ᱢᱮᱱᱟᱜ ᱠᱚᱣᱟ ᱩᱱᱠᱩ ᱜᱤᱫᱽᱨᱟᱹ ᱡᱩᱫᱤ ᱠᱚ ᱟᱲᱤᱭᱟ ᱡᱟᱦᱟᱱ ᱤᱫᱤ ᱠᱟᱛᱮᱫ ᱜᱮ ᱩᱱᱠᱩ ᱯᱳᱭᱞᱳ ᱛᱮ ᱟᱠᱚ ᱢᱳᱵᱟᱭᱤᱞ ᱠᱚ ᱥᱟᱵᱽ ᱟᱠᱚᱣᱟ ᱡᱟᱦᱟᱱᱟᱜ ᱠᱚ ᱵᱷᱤᱰᱤᱭᱳ ᱠᱚ ᱪᱟᱹᱞᱩ ᱟᱠᱣᱟ ᱠᱤᱝᱵᱟ ᱵᱷᱤᱰᱤᱭᱳ ᱜᱮᱢ ᱠᱚ ᱠᱷᱞᱟᱹᱣ ᱟᱠᱚᱣᱟ ᱟᱨ ᱠᱚ ᱛᱷᱤᱨᱚᱜᱼᱟ ᱟᱫᱚ ᱩᱱᱩᱠᱩ ᱪᱮᱫ ᱡᱮ ᱥᱟᱱᱟ ᱠᱚᱣᱟ ᱩᱱᱠᱩ ᱢᱳᱵᱟᱭᱤᱞ ᱥᱟᱵ ᱟᱠᱚ ᱠᱷᱟᱡ ᱜᱮ ᱟᱠᱚᱣᱟᱜ ᱨᱟᱹᱥᱠᱟᱹ ᱟᱱᱮ ᱢᱚᱸᱡᱽ ᱠᱚ ᱵᱩᱡᱟ ᱚᱱᱟ ᱫᱚ ᱮᱠᱟᱞ ᱩᱪᱤᱛ ᱵᱟᱝ ᱠᱟᱱᱟ ᱩᱱᱠᱩ ᱡᱟᱦᱟᱸ ᱠᱚ ᱠᱷᱚᱡ ᱠᱟᱱᱟ ᱡᱟᱦᱟᱸ ᱩᱱᱠᱩ ᱵᱟᱰᱟᱭ ᱥᱟᱱᱟ ᱠᱟᱱᱟ ᱡᱮ ᱜᱤᱫᱽᱨᱟᱹ ᱠᱚ ᱩᱱᱠᱩ ᱚᱱᱟ ᱚᱠᱛᱚ ᱨᱮ ᱯᱟᱲᱦᱟᱣ ᱥᱮ ᱢᱳᱵᱟᱭᱤᱞ ᱫᱤᱭᱮ ᱱᱟᱯᱟᱭ ᱫᱤᱠ ᱫᱤᱭᱮ ᱩᱫᱩᱜ ᱠᱚᱜᱮ ᱵᱷᱟᱜᱮᱭᱟ ᱪᱮᱫᱟᱜ ᱥᱮ ᱱᱤᱛᱚᱜ ᱫᱚ ᱟᱵᱚ ᱡᱚᱛᱚ ᱫᱤᱠ ᱫᱤᱭᱮ ᱵᱚᱱ ᱞᱟᱦᱟ ᱦᱤᱡᱩᱜ ᱠᱟᱱᱟ ᱢᱮᱱᱠᱷᱟᱱ ᱱᱚᱜᱼᱚᱭ ᱡᱩᱫᱤ ᱱᱤᱛᱚᱜ ᱦᱩᱰᱤᱧ ᱩᱢᱮᱨ ᱠᱷᱚᱡ ᱜᱮ ᱡᱩᱫᱤ ᱢᱳᱵᱟᱭᱤᱞ ᱠᱚᱵᱚᱱ ᱥᱟᱵ ᱟᱠᱚᱣᱟ ᱜᱤᱫᱽᱨᱟᱹ ᱠᱚ ᱛᱟᱞᱦᱮ ᱠᱷᱟᱡ ᱫᱚ ᱦᱟᱯᱮᱱ ᱫᱤᱱ ᱨᱮᱦᱚᱸ ᱟᱹᱰᱤ ᱮᱴᱠᱮᱴᱚᱬᱮ ᱦᱳᱭ ᱫᱟᱲᱮᱭᱟᱜᱼᱟ ᱡᱮᱢᱚᱱ ᱱᱚᱜ-ᱚᱭ ᱫᱤᱱ ᱫᱤᱱᱛᱮ ᱧᱮᱞ ᱤᱫᱤᱭᱮᱫ ᱵᱚᱱ ᱮᱠᱷᱚᱱ ᱦᱚᱸ ᱡᱮ ᱩᱱᱠᱩ ᱦᱩᱰᱤᱧ ᱩᱢᱮᱨ ᱠᱷᱚᱱ ᱜᱮ ᱠᱷᱚᱱ ᱢᱳᱵᱟᱭᱤᱞ ᱠᱚ ᱥᱟᱵ ᱮᱫ ᱛᱮ ᱚᱞᱚᱜ ᱯᱟᱲᱦᱟᱜ ᱰᱟᱦᱟᱨ ᱫᱚᱠᱚ ᱦᱤᱲᱤᱧᱮᱜᱼᱟ। ᱚᱞᱚᱜ ᱯᱟᱲᱦᱟᱜ ᱡᱟᱦᱟᱸ ᱚᱠᱛᱚ ᱠᱟᱱᱟ ᱚᱱᱟ ᱦᱚᱸᱠᱚ ᱦᱤᱲᱤᱧ ᱪᱟᱵᱟᱣ ᱠᱟᱜᱼᱟ। ᱡᱟᱦᱟ ᱵᱟᱹᱲᱛᱤ ᱠᱟᱭᱛᱮ ᱵᱷᱤᱰᱤᱭᱳ ᱠᱤᱝᱵᱟ ᱱᱚᱜ-ᱚᱭ ᱜᱮᱢ ᱠᱚ ᱠᱷᱮᱞᱳᱜ ᱠᱟᱱᱟ ᱚᱱᱟ ᱫᱚ ᱮᱠᱟᱞ ᱞᱟᱹᱠᱛᱤ ᱵᱟᱝ ᱠᱟᱱᱟ ᱥᱮ ᱵᱟᱝ ᱚᱱᱟ ᱫᱚ ᱵᱟᱹᱲᱤᱡ ᱠᱚ ᱠᱟᱹᱢᱤᱭᱮᱜᱼᱟ। ᱟᱨ ᱜᱟᱨᱡᱮᱱᱟᱜ ᱦᱚᱸ ᱱᱚᱣᱟ ᱩᱭᱦᱟᱹᱨ ᱩᱪᱤᱛ ᱠᱟᱱᱟ ᱡᱮ ᱱᱚᱣᱟ ᱩᱢᱮᱨ ᱫᱚ ᱢᱳᱵᱟᱭᱤᱞ ᱥᱟᱵ ᱮᱠ ᱵᱟᱝ ᱵᱷᱟᱜᱮᱭᱟ। ᱮᱠᱫᱚᱢ ᱢᱮᱫ ᱦᱚᱸ ᱵᱟᱹᱲᱤᱡᱚᱜᱼᱟ ᱢᱮᱫ ᱨᱮᱭᱟᱜ ᱡᱟᱦᱟᱸ ᱨᱮᱴᱤᱱᱟ ᱛᱟᱦᱮᱱᱟ ᱚᱱᱟ ᱦᱚᱸ ᱵᱟᱹᱲᱤᱡᱚᱜᱼᱟ ᱥᱟᱶᱛᱮ ᱟᱠᱚᱣᱟᱜ ᱵᱨᱮᱱ ᱦᱚᱸ ᱵᱟᱹᱲᱤᱡᱚᱜᱼᱟ ᱱᱚᱣᱟ ᱩᱱᱠᱩᱣᱟᱜ ᱵᱟᱹᱲᱤᱡ ᱤᱧ ᱢᱚᱱᱮᱭᱟ ᱡᱮ ᱜᱟᱨᱡᱮᱱ ᱠᱚᱣᱟᱜ ᱦᱚᱸ ᱟᱹᱰᱤ ᱜᱟᱱ ᱫᱳᱥ ᱢᱮᱱᱟᱜ ᱠᱟᱜ-ᱟ ᱱᱚᱣᱟ ᱪᱮᱛᱟᱱ ᱫᱚ
ᱮᱠᱫᱚᱢ ᱟᱹᱰᱤᱴᱟᱜ ᱥᱟᱹᱨᱤ ᱠᱟᱛᱷᱟ ᱜᱮᱢ ᱞᱟᱹᱭ ᱟᱠᱟᱫᱟ ᱱᱚᱣᱟ ᱫᱚ ᱤᱧᱦᱚᱸ ᱟᱢᱟᱜ ᱠᱟᱛᱷᱟ ᱥᱟᱭᱫᱚ ᱢᱤᱱᱟᱹᱧ ᱜᱮᱭᱟ᱾ ᱚᱱᱠᱟᱱ ᱚᱝᱠᱟ ᱫᱚ ᱯᱩᱨᱟᱹ ᱟᱛᱳ ᱥᱚᱢᱟᱡᱽ ᱨᱮᱫᱚ ᱧᱮᱞ ᱧᱟᱢᱚᱜ ᱡᱟᱦᱟᱸ ᱫᱚ ᱡᱟᱦᱟᱸ ᱫᱚ ᱨᱟᱜ ᱱᱟᱥᱮᱱᱟᱜ ᱜᱤᱫᱽᱨᱟᱹ ᱨᱟᱜ ᱠᱮᱫ ᱠᱷᱟᱱᱮ ᱢᱳᱵᱟᱭᱤᱞ ᱮᱢ ᱮᱢᱟ ᱫᱮᱭᱟ ᱡᱟᱦᱟᱱᱟᱜᱼᱮ ᱟᱹᱨᱤᱭᱮᱫ ᱠᱷᱟᱱᱮ ᱡᱟᱦᱱᱟᱜ ᱜᱮ ᱢᱟᱱᱮ ᱜᱟᱨᱡᱮᱱ ᱫᱚ ᱟᱡ ᱫᱚ ᱵᱟᱭ ᱧᱮᱞ ᱫᱟ ᱡᱮ ᱚᱠᱟ ᱞᱮᱠᱟᱛᱮ ᱜᱤᱫᱽᱨᱟᱹ ᱢᱤᱫᱴᱟᱝ ᱱᱟᱯᱟᱭ ᱧᱚᱜ ᱠᱮᱴᱮᱡ ᱰᱟᱦᱟᱨᱮᱢ ᱤᱫᱤᱭᱮᱭᱟ ᱢᱮᱱᱠᱷᱟᱱ ᱟᱡᱫᱚ ᱠᱤᱱᱛᱩ ᱮᱢᱚᱱᱮ ᱠᱟᱹᱢᱤᱭᱮᱫᱟ ᱡᱟᱛᱮ ᱜᱤᱫᱽᱨᱟᱹᱣᱟᱜ ᱟᱨᱦᱚᱸ ᱵᱟᱹᱲᱤᱡ ᱥᱮᱫ ᱮ ᱪᱟᱞᱟᱜ ᱢᱟᱭ ᱚᱱᱠᱟᱱᱟᱜ ᱜᱮ ᱞᱟᱦᱟᱜ ᱦᱚᱭᱛᱚ ᱱᱚᱣᱟ ᱫᱚ ᱜᱟᱨᱡᱮᱱ ᱠᱚᱦᱚᱸ ᱵᱟᱠᱚ ᱵᱟᱰᱟᱭᱟ ᱥᱮ ᱪᱮᱫ ᱥᱮ ᱩᱱᱠᱩ ᱦᱚᱸ ᱵᱟᱰᱟᱭ ᱵᱟᱹᱱᱩᱜᱼᱟ ᱪᱮᱫ ᱵᱟᱲᱟᱭ ᱠᱟᱛᱮ ᱦᱚᱸ ᱢᱤᱫᱴᱟᱝ ᱱᱚᱝᱠᱟᱱᱟᱜ ᱠᱚ ᱠᱟᱹᱢᱤ ᱠᱟᱱᱟ ᱱᱚᱣᱟ ᱫᱚ ᱜᱟᱨᱡᱮᱱ ᱜᱮᱠᱚ ᱵᱟᱲᱟᱭᱟ᱾ ᱛᱚ ᱤᱧᱟᱹᱜ ᱢᱚᱱ ᱛᱮᱫᱚ ᱱᱚᱣᱟ ᱜᱮ ᱞᱟᱹᱭᱟᱭ ᱡᱮ ᱟᱵᱚ ᱦᱚᱸᱵᱚᱱ ᱪᱮᱥᱴᱟᱭᱟ ᱡᱮ ᱢᱤᱫᱴᱟᱝ ᱟᱛᱳ ᱛᱟᱞᱟᱨᱮ ᱥᱮ ᱢᱤᱫᱴᱟᱝ ᱥᱚᱢᱟᱡᱽ ᱛᱟᱞᱟᱨᱮ ᱢᱤᱫᱴᱟᱝ ᱵᱟᱝ ᱟᱸᱡᱚᱢ ᱴᱷᱤᱠᱟᱹᱜ ᱠᱟᱱᱟ